ᱦᱳᱭ, ᱟᱨ ᱤᱧᱟᱹᱜ ᱨᱚᱲ ᱟᱸᱡᱚᱢᱚᱼᱜ ᱠᱟᱱᱟ᱾
ᱦᱮᱸ ᱟᱸᱡᱚᱢ ᱫᱟᱹᱧ᱾
ᱟᱪᱪᱷᱟᱼᱼ
ᱱᱤᱛᱚᱜ ᱫᱚ ᱪᱟᱥ ᱵᱟᱥ ᱤᱫᱤ ᱠᱟᱛᱮᱜ ᱞᱟᱝ ᱜᱟᱞᱢᱟᱨᱟᱜᱼᱟ ᱦᱮᱸ ᱥᱮ
ᱦᱳᱭ ᱴᱷᱤᱠ ᱜᱮᱭᱟ
ᱪᱟᱥᱵᱟᱥ ᱧᱮᱞ ᱫᱟᱲᱮᱭᱟᱵᱚᱱ ᱞᱟᱦᱟᱛᱮ ᱪᱮᱫᱞᱮᱠᱟ ᱦᱩᱭᱩᱜ ᱠᱟᱱ ᱛᱟᱦᱮᱸᱡ ᱞᱟᱦᱟ ᱛᱮᱱᱟᱜ ᱪᱟᱥᱵᱟᱥ ᱟᱨ ᱱᱤᱛᱟᱜ ᱪᱟᱥᱵᱟᱥ ᱨᱮ ᱪᱤᱠᱟ ᱯᱷᱟᱨᱟᱠ ᱢᱮᱱᱟᱜᱼᱟ
ᱦᱳᱭ ᱦᱳᱭ ᱢᱟᱲᱟᱝ ᱫᱚ ᱛᱟᱦᱮᱸᱫ ᱢᱤᱛ ᱱᱮᱛᱟᱨ ᱫᱚ ᱟᱹᱰᱤ ᱜᱮ ᱵᱚᱫᱚᱞ ᱟᱠᱟᱱᱟ ᱢᱟᱲᱟᱝ ᱠᱷᱚᱱᱟᱜ ᱫᱚ
ᱦᱮᱸ ᱟᱵᱚ ᱞᱟᱦᱟ ᱛᱮᱵᱚᱱ ᱧᱮᱞ ᱫᱟᱲᱮᱭᱟᱜᱼᱟ ᱞᱟᱦᱟ ᱛᱮᱫᱚ ᱮᱸ ᱜᱟᱹᱭ ᱰᱟᱝᱨᱤ ᱫᱤᱭᱮ ᱪᱟᱥ ᱦᱩᱭᱩᱜ ᱠᱟᱱ ᱛᱟᱦᱮᱸᱜ ᱱᱤᱛᱚᱜ ᱫᱚ ᱢᱮᱱ ᱧᱮᱞ ᱫᱟᱲᱮᱵᱚᱱ ᱯᱩᱨᱟᱹ ᱚᱱᱟ ᱠᱷᱚᱱ ᱯᱩᱨᱟᱹ ᱵᱷᱮᱜᱟᱨ ᱦᱩᱭᱩᱜ ᱠᱟᱱᱟ ᱦᱮᱸᱥᱮ
ᱦᱳᱭ ᱦᱳᱭ
ᱯᱚᱨᱮ ᱩᱱ ᱥᱚᱢᱚᱭ ᱫᱚᱵᱚᱱ ᱧᱮᱞ ᱫᱟᱲᱮᱭᱟᱜᱼᱟ ᱮᱸᱻᱜ ᱵᱩᱥᱩᱵ ᱵᱩᱥᱩᱵ ᱨᱮᱱᱟᱜ ᱦᱚᱸ ᱞᱟᱹᱠᱛᱤ ᱛᱟᱸᱦᱮᱸ ᱠᱟᱱᱟ ᱱᱤᱛᱚᱜ ᱫᱚ ᱵᱩᱥᱩᱵ ᱦᱚᱸ ᱪᱟᱵᱟᱜ ᱠᱟᱱᱟ ᱱᱚᱣᱟ ᱠᱚ ᱵᱩᱥᱩᱵ ᱠᱚ ᱫᱚᱦᱚᱭ ᱛᱟᱦᱮᱸᱫ ᱰᱟᱝᱨᱤ ᱡᱚᱢ ᱞᱟᱜᱤᱫ ᱛᱮ ᱢᱮᱱᱠᱷᱟᱱ ᱢᱮᱥᱤᱱ ᱛᱮᱜᱮ ᱱᱤᱛᱚᱜ ᱫᱚ ᱡᱷᱚᱛᱚ ᱠᱤᱪᱷᱩ ᱦᱩᱭᱩᱜ ᱠᱟᱱ ᱛᱮ ᱟᱫᱚ ᱚᱱᱮ ᱵᱩᱥᱼᱼ ᱵᱩᱥᱩᱵ ᱦᱚᱸ ᱵᱟᱵᱚ ᱫᱟᱭᱮᱫ ᱚ ᱦᱩᱲᱩ ᱫᱟᱞ ᱦᱳᱭᱩᱜ ᱠᱟᱱᱟ ᱚᱱᱟ ᱦᱚᱸ ᱢᱮᱥᱤᱱ ᱛᱮᱜᱮ ᱵᱩᱥᱩᱵ ᱦᱚᱸ ᱜᱩᱸᱰᱟᱹᱜ ᱠᱟᱱᱟ ᱱᱚᱰᱮ ᱵᱚᱱ ᱧᱮᱞ ᱫᱟᱲᱮᱭᱟᱜᱼᱟ ᱟᱵᱚ ᱵᱟᱨ ᱥᱮᱫ ᱛᱮ ᱤᱭᱟᱹᱜ ᱠᱟᱱᱟ ᱵᱩᱥᱩᱵ ᱫᱚ ᱰᱟᱝᱨᱤ ᱞᱟᱜᱤᱫ ᱵᱚᱱ ᱫᱚᱦᱚᱭ ᱛᱟᱦᱮᱸᱫ ᱟᱨ ᱩᱸᱜ ᱪᱮᱫ ᱠᱚ ᱞᱟᱹᱭᱟ ᱚᱲᱟᱜ ᱵᱮᱱᱟᱣ ᱞᱟᱜᱤᱫ ᱚᱲᱟᱜ ᱦᱚᱸ ᱟᱫᱚ ᱱᱤᱛᱚᱜ ᱫᱚ ᱵᱩᱥᱩᱵ ᱛᱮ ᱵᱟᱵᱚᱱ ᱵᱮᱱᱟᱣᱫᱟ
ᱦᱚᱭ ᱱᱮᱛᱟᱨ ᱫᱚ ᱡᱚᱛᱚ ᱜᱤ ᱴᱤᱱ ᱯᱟᱠᱟ ᱚᱲᱟᱜ ᱠᱚᱠᱚ ᱵᱮᱱᱟᱣ ᱫᱟ
ᱦᱮᱸ ᱛᱚ ᱱᱚᱸᱰᱮ ᱢᱤᱫ ᱮᱸ ᱪᱮᱫ ᱠᱚ ᱞᱟᱹᱭᱟ ᱮᱸ ᱵᱩᱥᱩᱵ ᱵᱚᱱ ᱫᱚᱦᱚᱭ ᱛᱟᱦᱮᱸᱜ ᱢᱮᱱᱠᱷᱟᱱ ᱢᱮᱥᱤᱱ ᱦᱮᱡᱱᱟ ᱰᱟᱝᱨᱤ ᱦᱚᱸᱠᱚ ᱪᱟᱵᱟᱭᱮᱱᱟ ᱟᱨ ᱵᱩᱥᱩᱵ ᱦᱚᱸ ᱪᱟᱵᱟᱭᱱᱟ ᱢᱤᱫ ᱥᱟᱶᱛᱮ ᱵᱟᱨᱭᱟ ᱡᱤᱱᱤᱥ ᱪᱟᱵᱟᱭᱱᱟ ᱦᱮᱸᱥᱮ
ᱟᱢᱟᱜ ᱨᱚᱲ ᱴᱟᱜ ᱵᱟᱭ ᱵᱮᱥ ᱵᱟᱭ ᱟᱸᱡᱚᱢᱚᱜ ᱠᱟᱱᱟ ᱫᱟᱢ ᱱᱮᱴᱣᱟᱹᱨᱠ ᱰᱤᱥᱴᱟᱹᱵᱮᱫ ᱛᱟᱢᱟᱭ ᱯᱟᱞᱮᱫ?
ᱨᱚᱲ ᱵᱟᱝ ᱟᱸᱡᱚᱢᱚᱜ ᱠᱟᱱᱟ ᱱᱤᱛᱚᱜ?
ᱦᱚᱸ ᱱᱤᱛᱚᱜ ᱟᱸᱡᱚᱢᱚᱜ ᱠᱟᱱᱟ ᱜᱮᱫ ᱜᱮᱫ ᱟᱸᱡᱚᱢᱚᱜ ᱠᱟᱱ ᱛᱟᱦᱮᱱ ᱛᱟᱢᱟ
ᱟᱢᱟᱜ ᱟᱹᱭᱠᱟᱹᱣᱛᱮ ᱪᱮᱫ ᱠᱚ ᱚᱱᱠᱟᱱᱟᱜ ᱢᱮᱱᱟᱜᱼᱟ ᱡᱟᱸᱦᱟᱸ ᱠᱚ ᱟᱹᱨᱩᱯᱷᱮᱨᱟᱣ ᱠᱟᱱᱟ ᱪᱟᱥᱵᱟᱥ ᱨᱮ ᱡᱟᱸᱦᱟᱸ ᱠᱚ ᱞᱟᱜᱟᱜ ᱠᱟᱱ ᱛᱟᱸᱦᱮ ᱞᱟᱦᱟᱛᱮ ᱱᱤᱛᱚᱜ ᱚᱱᱟ ᱠᱚᱨᱮᱱᱟᱜ ᱢᱤᱫ ᱵᱟᱨᱭᱟ ᱞᱟᱹᱭ ᱵᱮᱱ ᱥᱮ?
ᱡᱮᱢᱚᱱ ᱱᱟᱦᱮᱞ ᱱᱟᱦᱮᱞ ᱵᱚᱫᱚᱞ ᱛᱮ ᱱᱮᱴᱟᱨ ᱴᱮᱠᱴᱟᱨ ᱛᱮᱠᱚ ᱥᱤᱭᱮᱜᱼᱟ ᱟᱨ ᱥᱟᱜᱟᱲ ᱵᱚᱫᱚᱞ ᱛᱮ ᱱᱮᱛᱟᱨ ᱴᱮᱠᱴᱟᱨ ᱛᱮᱜᱮ ᱦᱩᱲᱩ ᱠᱚ ᱟᱜᱩᱭᱮᱼᱟ ᱚᱱᱟᱜᱮ ᱵᱟᱨᱭᱟ ᱦᱩᱭ ᱱᱟ
ᱟᱪᱪᱷᱟ
ᱦᱚᱭ
ᱦᱮᱸ ᱛᱟᱨᱯᱚᱨᱮ ᱵᱚᱱ ᱧᱮᱞ ᱫᱟᱲᱮᱭᱟᱜᱼᱟ ᱞᱟᱦᱟ ᱛᱮᱫᱚ ᱦᱚᱲ ᱜᱮ ᱦᱩᱲᱩ ᱠᱚ ᱫᱟᱞᱮᱫ ᱛᱟᱦᱮᱸᱜ ᱦᱮᱸᱥᱮ ᱦᱩᱲᱩ ᱫᱟᱞ ᱢᱮᱥᱤᱱ ᱛᱟᱦᱮᱱ ᱠᱟᱱ ᱛᱟᱸᱦᱮᱸ ᱱᱤᱛᱚᱜ ᱫᱚ ᱟᱫᱚ ᱚᱱᱠᱟ ᱫᱚ ᱵᱟᱱᱩᱜᱼᱟ ᱰᱟᱭᱨᱮᱠᱴ ᱦᱩᱲᱩ ᱤᱨ ᱮᱻ ᱤᱨᱚᱜ ᱠᱟᱱᱟ ᱚᱱᱟᱛᱮᱜᱮ ᱮᱠᱟᱞᱛᱮ ᱦᱩᱲᱩ ᱠᱚᱛᱮ ᱩᱸᱰᱩᱜ
ᱦᱚᱭ
ᱦᱮᱥᱮ
ᱛᱟᱨᱯᱚᱨᱮ ᱟᱨᱚ ᱵᱚᱱ ᱧᱮᱞ ᱫᱟᱲᱮᱜᱼᱟ ᱰᱟᱝᱨᱤ ᱫᱚ ᱟᱫᱚ ᱱᱚᱣᱟ ᱠᱷᱟᱹᱛᱤᱨ ᱜᱮ ᱫᱤᱱ ᱫᱤᱱ ᱛᱮᱠᱚ ᱪᱟᱵᱟ ᱤᱫᱤᱜ ᱠᱟᱱᱟ ᱟᱰᱤ ᱠᱚᱢ ᱟᱛᱳ ᱨᱮ ᱰᱟᱹᱝᱨᱤ ᱵᱟᱝ ᱞᱮᱠᱟᱜᱮ
ᱦᱳᱭ ᱟᱞᱮ ᱥᱮᱱ ᱫᱚ ᱯᱨᱟᱭ ᱞᱮᱠᱟᱜᱮ ᱦᱮᱱᱟᱜ ᱠᱚᱣᱟ ᱰᱟᱝᱨᱤ ᱫᱚ᱾
ᱚ ᱱᱮᱛᱟᱨ ᱦᱚᱸᱠᱤ ᱟᱯᱮ ᱥᱮᱜ ᱚᱝᱠᱟ ᱱᱟᱦᱮᱞ ᱛᱮᱠᱚ ᱥᱤ ᱜᱮᱭᱟ?
ᱦᱳᱭ ᱥᱤ ᱜᱮᱭᱟ ᱠᱚ ᱟᱞᱮ ᱥᱮᱱ ᱫᱚ᱾
ᱵᱟᱱ ᱢᱮᱱᱫᱟᱹᱧ ᱱᱟᱦᱮᱞ ᱛᱮᱠᱚ ᱥᱤ ᱜᱮᱭᱟ ᱱᱮᱛᱟᱨ ᱟᱯᱮ ᱥᱮᱫ?
ᱦᱚᱭ ᱥᱤ ᱜᱮᱭᱟ ᱠᱚ᱾
ᱟᱞᱮ ᱥᱮᱫ ᱫᱚ ᱱᱚᱣᱟ ᱫᱚ ᱪᱟᱵᱟ ᱩᱛᱟᱹᱨ ᱠᱟᱱᱟ ᱱᱟᱦᱮᱞᱛᱮ᱾ ᱯᱩᱨᱟᱹ ᱵᱟᱝ ᱞᱮᱠᱟᱜᱮ ᱢᱤᱫᱴᱮᱱ ᱚᱲᱟᱜ ᱦᱚᱭᱛᱳ ᱢᱮᱱᱟᱜ ᱠᱚᱣᱟ᱾ ᱩᱱᱠᱩ ᱠᱚ ᱱᱟᱦᱮᱞ ᱛᱮᱠᱚ ᱪᱟᱥ ᱜᱮᱭᱟ ᱢᱮᱱᱠᱷᱟᱱ ᱯᱩᱨᱟᱹ ᱜᱮ ᱟᱞᱮ ᱫᱚ ᱴᱟᱠᱴᱟᱨ ᱛᱮ᱾
ᱵᱟᱝᱟ ᱟᱞᱮ ᱫᱚ ᱴᱮᱠᱴᱟᱨ ᱛᱮᱦᱚᱸ ᱢᱟᱲᱟᱝ ᱞᱮ ᱴᱮᱠᱴᱟᱨ ᱛᱮᱞᱮ ᱥᱤᱭᱟ᱾ ᱤᱱᱟᱹ ᱯᱚᱨᱮ ᱡᱚᱠᱷᱚᱱ ᱦᱩᱲᱩ ᱨᱚᱦᱚᱭ ᱢᱟᱲᱟᱝ ᱫᱚ ᱚᱱᱟ ᱱᱟᱦᱮᱞ ᱛᱮᱜᱮᱞᱮ ᱥᱤ ᱜᱮᱭᱟ ᱟᱞᱮ ᱫᱚ᱾
ᱚ
ᱦᱳᱭ
ᱛᱟᱨᱯᱚᱨᱮ ᱦᱮᱸ ᱱᱚᱜ-ᱚᱭ ᱞᱟᱭᱚᱱ ᱫᱩᱥᱟᱹᱣ ᱨᱮᱱᱟᱜ ᱞᱟᱝ ᱜᱟᱞᱢᱟᱨᱟᱣ ᱡᱟᱦᱟᱸ᱾ ᱢᱟᱱᱮ ᱵᱟᱹᱲᱤᱡᱚᱜ ᱠᱟᱱᱟ ᱟᱵᱚᱣᱟᱜ ᱞᱟᱭᱚᱝ ᱠᱚ ᱯᱚᱨᱤᱵᱮᱥ᱾ ᱱᱚᱣᱟ ᱨᱮᱱᱟᱜ ᱠᱤᱪᱷᱩ ᱮ ᱦᱚᱭ ᱡᱟᱦᱟᱸ ᱵᱟᱹᱲᱤᱡᱚᱜ ᱠᱟᱱᱟ ᱱᱚᱣᱟ ᱨᱮᱱᱟᱜ ᱠᱤᱪᱷᱩ ᱫᱟᱹᱭᱠᱟᱹᱢ ᱞᱟᱹᱭ ᱫᱟᱲᱮᱭᱟᱜᱼᱟ?
ᱵᱟᱝ ᱫᱟ ᱟᱢᱮᱢ ᱞᱟᱹᱭ ᱞᱮᱠᱷᱟᱱ ᱱᱟᱯᱟᱭᱚᱜᱼᱟ ᱟᱢᱜᱮ ᱞᱟᱹᱭ
ᱚ ᱦᱚᱭ ᱫᱚ ᱱᱚᱣᱟ ᱫᱟᱨᱮ ᱢᱟᱜ ᱠᱷᱟᱹᱛᱤᱨ ᱡᱟᱹᱥᱛᱤ ᱠᱟᱭᱛᱮ ᱵᱟᱹᱲᱤᱡᱚᱜ ᱠᱟᱱᱟ᱾
ᱦᱮᱸ
ᱦᱮᱸᱥᱮ ᱱᱚᱝᱠᱟ ᱠᱟᱱᱟ ᱡᱮ ᱫᱟᱨᱮ ᱫᱚ ᱟᱵᱚ ᱚᱠᱥᱤᱡᱮᱱᱮ ᱮᱢᱟ ᱵᱚᱱ ᱛᱟᱦᱮᱸᱫ ᱦᱮᱸᱥᱮ ᱟᱨ ᱟᱵᱚ ᱠᱟᱨᱵᱚᱱᱰᱟᱭ ᱚᱠᱥᱟᱭ ᱤᱴ ᱵᱚᱱ ᱟᱲᱟᱜ ᱛᱟᱦᱮᱸᱜ ᱢᱮᱱᱠᱷᱟᱱ ᱱᱤᱛᱚᱜ ᱫᱟᱨᱮ ᱠᱚ ᱠᱚᱢ ᱪᱟᱞᱟᱜ ᱠᱟᱱᱟ᱾
ᱦᱳᱭ ᱦᱳᱭ
ᱱᱚᱥᱟᱛᱮ ᱡᱟᱦᱟᱸ ᱜᱟᱹᱰᱤ ᱪᱟᱹᱞᱩᱜ ᱠᱟᱱᱟ᱾ ᱜᱟᱹᱰᱤ ᱨᱮᱭᱟᱜ ᱫᱩᱦᱟᱹ ᱫᱩᱦᱟᱹ ᱦᱤᱡᱩᱜ ᱠᱟᱱᱟᱭ ᱚᱞᱨᱮᱰᱤ ᱫᱟᱨᱮ ᱢᱟᱛᱚ ᱠᱚᱢ ᱪᱟᱞᱟᱣ ᱠᱟᱱᱟ ᱱᱤᱛᱚᱜ ᱫᱚ᱾ ᱟᱫᱚ ᱫᱟᱨᱮ ᱩᱱᱤ ᱵᱟᱭ ᱤᱭᱟᱹ ᱫᱟᱲᱮᱜ ᱠᱟᱱᱟ ᱟᱨᱩᱵ ᱯᱷᱮᱨᱟᱣ ᱦᱚ ᱫᱟᱲᱮᱜᱼᱟ ᱫᱟᱨᱮ ᱜᱮᱛᱚ ᱫᱩᱦᱟᱹ ᱫᱚᱭ ᱥᱟᱯᱷᱟᱭ ᱛᱟᱦᱮᱸᱫ ᱦᱮᱸᱥᱮ᱾ ᱛᱚ ᱱᱚᱣᱟ ᱠᱷᱟᱹᱛᱤᱨ ᱱᱚᱣᱟ ᱰᱟᱭᱨᱮᱠᱴ ᱦᱚᱭ ᱨᱮ ᱯᱨᱚᱵᱷᱟᱵᱽ ᱯᱟᱲᱟᱜ ᱠᱟᱱᱟ᱾ᱱᱚᱝ
ᱟᱪᱪᱷᱟ ᱦᱳᱭ
ᱠᱟᱛᱮ ᱵᱟᱹᱲᱤᱡ
ᱟᱪᱪᱷᱟ ᱪᱷᱟ
ᱛᱟᱨᱯᱚᱨᱮ
ᱟᱨ ᱟᱪᱪᱷᱟ ᱠᱩᱠᱞᱤᱭ ᱫᱚᱦᱚᱭᱮᱫᱟᱹᱧ ᱫᱟ᱾
ᱦᱩᱸ
ᱪᱤᱠᱟᱹ ᱞᱮᱠᱷᱟᱱ ᱦᱚᱭᱞᱚᱝ ᱠᱚ ᱱᱟᱯᱟᱭᱚᱜᱼᱟ?
ᱮ ᱫᱟᱨᱮ ᱚᱱᱟ ᱢᱤᱫᱴᱮᱱ ᱠᱟᱛᱷᱟ ᱫᱚ ᱛᱮᱞᱟᱜᱮ᱾ ᱫᱟᱨᱮ ᱡᱟᱹᱥᱛᱤ ᱦᱩᱭᱩᱜᱼᱟ, ᱛᱟᱨᱯᱚᱨᱮ ᱱᱚᱣᱟ ᱡᱟᱦᱟᱸ ᱮ ᱫᱩᱦᱟᱹ ᱚ ᱮᱢᱫᱟᱭ ᱚᱱᱠᱟᱱᱟᱜ ᱜᱟᱹᱰᱤ ᱠᱚ ᱠᱟᱹᱴᱤᱡ ᱠᱚᱢ ᱵᱮᱵᱚᱦᱟᱨ ᱦᱩᱭᱩᱜᱼᱟ᱾ ᱱᱤᱛᱚᱜ ᱧᱮᱞ ᱫᱟᱲᱮᱭᱟᱜ ᱟᱵᱚᱱ ᱤᱞᱮᱠᱴᱨᱤᱠ ᱵᱟᱭᱤᱠ ᱠᱚᱠᱚ ᱩᱰᱩᱠ ᱮᱫᱟ᱾ ᱦᱟᱱᱮ ᱮᱢᱚᱱ ᱵᱮᱴᱨᱤ ᱫᱤᱭᱮ ᱪᱟᱞᱟᱜ ᱠᱟᱱᱟ ᱡᱟᱦᱟᱸ ᱫᱚ ᱪᱟᱨᱡ ᱠᱟᱛᱮ᱾
ᱚ ᱦᱚᱸ
ᱦᱚᱜ ᱚᱱᱠᱟᱱᱟᱜ ᱡᱤᱱᱤᱥ ᱠᱚ ᱵᱮᱵᱚᱦᱟᱨ ᱡᱟᱹᱥᱛᱤ ᱦᱩᱭᱩᱜᱼᱟ᱾ ᱛᱟᱨᱯᱚᱨᱮ ᱫᱟᱨᱮ ᱡᱟᱹᱥᱛᱤ ᱛᱤᱱᱟᱹᱜ ᱢᱟᱜ ᱟᱵᱚᱱ ᱚᱱᱟ ᱡᱟᱹᱥᱛᱤ ᱮ ᱞᱟᱝ ᱤᱡᱟᱹᱭ ᱦᱩᱭᱩᱜ-ᱟ, ᱨᱚᱦᱚᱭ ᱦᱩᱭᱩᱜᱼᱟ᱾
ᱦᱳᱭ - ᱦᱳᱭ
ᱱᱚᱝᱠᱟ ᱠᱟᱛᱮᱜ ᱦᱚᱸ ᱟᱵᱚ ᱚᱵᱚᱱ ᱵᱟᱧᱪᱟᱣ ᱫᱟᱲᱮᱭᱟᱜᱼᱟ᱾
ᱟᱪᱪᱷᱟ
ᱛᱟᱨᱯᱚᱨᱮ ᱡᱟᱦᱟᱸ ᱱᱚᱣᱟ ᱪᱮᱫ ᱠᱚ ᱞᱟᱹᱭᱟ! ᱱᱟᱹᱭ-ᱱᱟᱹᱭ ᱵᱚᱱ ᱧᱮᱞᱟ ᱱᱤᱛᱚᱜ! ᱡᱩᱫᱤ ᱟᱵᱚ ᱵᱚᱱ ᱧᱮᱞᱼᱟ ᱦᱟᱣᱲᱟ ᱨᱮᱜᱮ ᱢᱤᱫᱴᱮᱱᱼᱼ ᱮᱸᱻ ᱪᱮᱫ ᱱᱟᱹᱭ ᱠᱚ ᱢᱮᱱᱟ ᱚᱱᱟ ᱡᱟᱦᱟᱸ ᱮᱸᱻ ᱱᱟᱹᱭ ᱢᱮᱱᱟ᱾
ᱦᱩᱜᱞᱤ ᱱᱟᱹᱭ ᱥᱮ ᱪᱮᱫ ᱱᱟᱹᱭ ᱠᱚ ᱢᱮᱛᱟᱜ ᱜᱮᱭᱟ ᱾
ᱦᱮᱸ ᱡᱟᱭ ᱵᱟᱦᱚᱠ ᱱᱚᱣᱟ ᱦᱚᱸ ᱧᱮᱞ ᱫᱟᱲᱮᱜᱼᱟ ᱵᱚᱱ ᱫᱚᱢᱮ ᱡᱚᱵᱽᱨᱟᱼᱜ ᱠᱟᱱᱟ᱾
ᱦᱳᱭ ᱦᱚᱣᱲᱟ ᱫᱚ ᱡᱚᱵᱽᱨᱟᱼᱜ ᱜᱮᱭᱟ ᱫᱚᱢᱮᱜᱮ᱾
ᱦᱮᱸ ᱵᱟᱹᱧ ᱟᱸᱡᱚᱢᱚᱜ ᱠᱟᱱᱟ᱾
ᱦᱟᱣᱲᱟ ᱨᱮᱫᱚ ᱫᱚᱢᱮ ᱜᱮ ᱡᱚᱵᱽᱨᱟ ᱜᱮᱭᱟ᱾
ᱦᱮ ᱱᱚᱣᱟ ᱠᱚ ᱠᱷᱟᱹᱛᱤᱨ ᱛᱮᱦᱚᱸ ᱞᱟᱭᱚᱝ ᱨᱮ ᱟᱹᱰᱤ ᱜᱟᱱ ᱮ ᱯᱨᱚᱵᱷᱟᱵ ᱯᱟᱲᱟᱜ ᱠᱟᱱᱟ, ᱦᱮ ᱪᱮ! ᱚᱱᱟ ᱫᱟᱨᱮ ᱮ ᱫᱟᱜ ᱨᱮ ᱱᱚᱣᱟ ᱫᱚ ᱡᱟᱹᱥᱛᱤ ᱠᱟᱭᱛᱮ ᱪᱮᱫᱟᱜ ᱥᱮ ᱵᱟᱡᱟᱨ ᱨᱮᱱ ᱦᱚᱲ ᱛᱚ, ᱮ ᱡᱟᱦᱟᱸᱱᱟᱜ ᱡᱤᱱᱤᱥ ᱜᱮ ᱵᱮᱵᱚᱦᱟᱨ ᱮᱫᱟ ᱠᱚ ᱯᱟᱞᱟᱥᱴᱤᱠ ᱨᱮᱱᱟᱜ ᱜᱮ᱾ ᱡᱟᱹᱥᱛᱤ ᱵᱷᱟᱜᱽ ᱜᱮ ᱡᱟᱦᱟᱸᱱ ᱡᱤᱱᱤᱥ ᱜᱮ,
ᱛᱮᱜᱮ ᱱᱤᱛ ᱢᱟ ᱵᱟᱹᱲᱤᱡᱚᱜ ᱠᱟᱱᱟ
ᱯᱩᱨ ᱴᱷᱮᱱ ᱫᱚ ᱚᱸᱠᱟ ᱚᱱᱟ ᱯᱟᱞᱟᱥᱴᱤᱠ ᱡᱮ ᱮ ᱪᱤᱠᱟᱹᱭᱟᱠᱚ ᱰᱟᱭᱨᱮᱴ ᱢᱟᱱᱮ ᱱᱟᱹᱭ ᱨᱮᱠᱚ ᱜᱤᱰᱤ ᱠᱟᱜ ᱠᱟᱱᱟ ᱱᱚᱝᱠᱟ ᱠᱟᱛᱮᱜ ᱦᱚᱸ ᱫᱟᱜ ᱨᱮᱱᱟᱜ ᱫᱚᱢᱮ ᱤᱭᱟᱹ ᱦᱩᱭᱩᱜ ᱠᱟᱱᱟ᱾ ᱮ ᱫᱟᱜ ᱵᱟᱹᱲᱤᱡᱚᱜ ᱠᱟᱱᱟ᱾ ᱛᱟᱨᱯᱚᱨᱮ ᱟᱵᱚ ᱵᱚᱱ ᱧᱮᱞ ᱫᱟᱲᱮᱜ-ᱟ ᱢᱤᱫ ᱫᱷᱟᱣ ᱢᱤᱫ ᱫᱷᱟᱣ ᱟᱠᱟᱞ ᱦᱩᱭ ᱞᱮᱱᱟ ᱯᱩᱨᱟᱹ ᱨᱮᱸᱜᱮᱡ ᱞᱮᱱᱟ ᱠᱚ ᱯᱩᱨᱟᱹ ᱩᱱ ᱚᱠᱛᱚ ᱨᱮᱱ ᱦᱚᱲ᱾
ᱱᱚᱣᱟ ᱞᱟᱭᱚᱝ ᱤᱭᱟᱹ ᱠᱷᱟᱹᱛᱤᱨ ᱜᱮ ᱞᱟᱭᱚᱝ ᱯᱟᱞᱴᱟᱣ ᱠᱷᱟᱹᱛᱤᱨ ᱜᱮ ᱚᱱᱟ ᱫᱚ ᱪᱮᱫ ᱞᱮ ᱠᱚ ᱦᱮᱡ ᱞᱮᱱᱟ ᱵᱷᱟᱨᱚᱛ ᱨᱮ ᱦᱮᱸ ᱛᱚ ᱩᱱᱠᱩ ᱨᱮᱞ ᱰᱟᱦᱟᱨ ᱵᱮᱱᱟᱣ ᱞᱟᱹᱜᱤᱫ ᱛᱮ ᱟᱹᱰᱤ ᱟᱢᱫᱟ ᱫᱟᱣᱨᱮ ᱠᱚ ᱢᱟᱜ ᱞᱮᱫᱟ ᱛᱟᱨᱯᱚᱨᱮ ᱟᱠᱚ ᱠᱟᱨᱠᱷᱟᱱᱟ ᱵᱮᱱᱟᱣ ᱞᱟᱹᱜᱤᱫ ᱛᱮ᱾ ᱮᱛᱚᱜᱟᱡ ᱮᱛᱚ ᱯᱚᱨᱤᱢᱟᱱ ᱫᱟᱨᱮ ᱠᱚ ᱢᱟᱜ ᱜᱮᱫ ᱞᱮᱫᱟ ᱥᱮ ᱯᱩᱨᱟᱹ ᱞᱟᱭᱚᱝ ᱨᱮᱱᱟᱜ ᱯᱩᱨᱟᱹ ᱪᱮ ᱮᱢ ᱪᱮᱫ ᱞᱮᱱᱟ ᱯᱩᱨᱟᱹ ᱯᱟᱞᱴᱟᱣ ᱩᱛᱟᱹᱨ ᱞᱮᱱᱟ ᱡᱟᱦᱟᱸ ᱠᱷᱟᱹᱛᱤᱨ ᱛᱮ ᱟᱹᱰᱤ ᱫᱤᱱ ᱦᱚᱭ ᱫᱟᱜ-ᱼ ᱴᱷᱤᱠ ᱴᱷᱟᱠ ᱯᱮᱢᱮᱱᱴ ᱵᱟᱝ ᱦᱩᱭ ᱞᱮᱱᱟ᱾ ᱛᱚ ᱚᱱᱟ ᱠᱷᱟᱹᱛᱤᱨ ᱛᱮ ᱪᱷᱳᱴᱳ ᱱᱟᱜᱽᱯᱩᱨ ᱮ ᱮᱞᱟᱠᱟᱨᱮ ᱚᱸᱰᱮ ᱫᱚ ᱡᱟᱦᱟᱸ ᱛᱤᱱᱟᱹᱜ ᱦᱚᱲ ᱠᱚ ᱛᱟᱦᱮᱸ ᱠᱟᱱᱟ ᱵᱮᱥᱤᱨ ᱵᱷᱟᱜᱽ ᱜᱮ ᱪᱟᱞ ᱠᱟᱱ ᱛᱟᱠᱚᱣᱟ᱾ ᱤᱸᱜ ᱡᱚᱢᱟᱜ ᱧᱩᱣᱟᱜ ᱪᱟᱥ ᱠᱟᱛᱮᱜ ᱛᱮᱠᱚ ᱡᱚᱢ ᱧᱩᱭ ᱛᱟᱦᱮᱸᱫ ᱛᱚ ᱫᱟᱜ ᱵᱟᱝ ᱦᱩᱭ ᱞᱮᱱᱛᱮ ᱪᱟᱥ ᱵᱟᱝ ᱦᱩᱭ ᱠᱟᱱᱟ᱾ ᱛᱚ ᱩᱱ ᱠᱷᱮᱛ ᱩᱱ ᱩᱱ ᱥᱚᱢᱚᱭ ᱟᱹᱰᱤ ᱟᱢᱫᱟ ᱦᱚᱲ ᱠᱚ ᱜᱚᱡ ᱞᱮᱱᱟ ᱱᱚᱣᱟ ᱦᱚᱛᱮᱡ ᱛᱮ᱾ ᱛᱚ ᱞᱟᱭᱚᱝ ᱥᱟᱞᱟᱜ ᱟᱵᱚᱣᱟᱜ ᱦᱚᱸ ᱟᱹᱰᱤᱼᱼ ᱦᱮᱸ ᱜᱟᱹᱦᱤᱨ ᱥᱟᱹᱜᱟᱹᱭ ᱢᱮᱱᱟᱜ-ᱟ ᱰᱟᱭᱨᱮᱠᱴ ᱵᱟᱝ ᱵᱟᱝ ᱨᱮᱦᱚᱸᱼᱼ
ᱦᱳᱭ ᱦᱳᱭ
ᱟᱪᱪᱷᱟ ᱛᱚ ᱞᱟᱭᱚᱝ ᱨᱮᱦᱚᱸ ᱟᱵᱚ ᱧᱮᱞ ᱫᱚᱨᱠᱟᱨ ᱡᱮ ᱱᱚᱣᱟ ᱪᱮᱫᱠᱟ ᱠᱟᱛᱮ ᱵᱷᱟᱞᱮ ᱵᱚᱱ ᱫᱚᱦᱚ ᱫᱟᱲᱮᱭᱟᱜ-ᱟ᱾
ᱦᱳᱭ
ᱱᱤᱛᱚᱜ ᱚᱱᱟ ᱱᱟᱜᱟᱢ ᱨᱮᱦᱚᱸ ᱠᱚ ᱮᱢ ᱠᱟᱫᱟ ᱱᱤᱛᱚᱜ ᱡᱟᱦᱟᱸᱭ ᱱᱟᱜᱟᱢ ᱛᱮᱠᱚ ᱯᱟᱲᱦᱟᱜ ᱠᱟᱱᱟ᱾ ᱮᱸᱜ ᱩᱱᱠᱩ ᱯᱟᱹᱴᱷᱣᱟᱹ ᱠᱚ᱾ ᱢᱟᱱᱮ ᱤᱧᱟᱹᱜ ᱦᱚᱸ ᱱᱟᱜᱟᱢ ᱨᱮ ᱥᱮ ᱱᱤᱛᱚᱜ ᱟᱞᱮ ᱚᱱᱟᱞᱮ ᱧᱟᱢ ᱫᱟ᱾ ᱤᱸᱜ ᱤᱱᱵᱷᱟᱨᱢᱮᱱᱴᱟᱞ ᱦᱤᱥᱴᱨᱤ ᱧᱩᱛᱩᱢ ᱛᱮ ᱢᱤᱫᱴᱮᱱ ᱢᱮᱱᱠᱷᱟᱱ ᱟᱞᱮᱞᱮ ᱩᱭᱦᱟᱹᱨ ᱦᱤᱡᱩᱜ ᱠᱟᱱᱟ ᱱᱚᱣᱟ ᱫᱚ ᱱᱟᱜᱟᱢ ᱥᱟᱞᱟᱜ ᱪᱮᱫᱟᱜ ᱠᱚ ᱮᱢ ᱟᱠᱟᱫᱟ ᱱᱚᱣᱟ ᱥᱟᱞᱟ ᱱᱟᱜᱟᱢ ᱥᱟᱞᱟᱜ ᱠᱷᱚᱱ ᱦᱚᱸᱼᱼ ᱥᱟᱹᱜᱟᱹᱭ ᱜᱮ ᱵᱟᱹᱱᱩᱜ ᱛᱟᱭᱟ᱾
ᱦᱮᱸ ᱦᱮᱸ
ᱟᱢ ᱟᱢᱟᱜ ᱡᱟᱦᱟᱸᱱᱟᱜ ᱚᱱᱠᱟᱱᱟᱜ ᱞᱟᱹᱭ ᱛᱮᱱᱟᱜ ᱢᱮᱱᱟᱜ-ᱟ ᱡᱮ ᱱᱚᱣᱟ ᱪᱮᱫᱠᱟ ᱠᱟᱛᱮᱜ ᱟᱨᱚᱼᱼ ᱮᱸᱜ ᱤᱫᱤ ᱠᱟᱛᱮ ᱡᱟᱦᱟᱱᱟᱜ
ᱦᱚᱸ ᱟᱢᱮᱢ ᱞᱟᱹᱭ ᱠᱮᱫ ᱞᱮᱠᱟ ᱫᱟᱨᱮ ᱠᱚ ᱨᱚᱦᱚᱭ ᱦᱩᱭᱩᱜᱼᱟ᱾ ᱟᱨ ᱚᱱᱟ ᱫᱷᱩᱸᱣᱟᱹ ᱡᱟᱦᱟᱸ ᱠᱚ ᱜᱟᱹᱰᱤ ᱠᱷᱚᱱ ᱫᱷᱩᱸᱣᱟᱹ ᱠᱚ ᱩᱰᱩᱠᱚᱜᱼᱟ᱾ ᱚᱱᱟ ᱚᱱᱝᱠᱟᱱᱟᱼᱜ ᱜᱟᱹᱰᱤ ᱠᱚ ᱠᱚᱢ ᱦᱩᱭᱩᱜᱼᱟ ᱯᱮᱞᱟᱥᱴᱤᱠ ᱠᱚ ᱠᱚᱢ ᱦᱩᱭᱩᱜᱼᱟ᱾ ᱮᱸᱰᱮ ᱠᱷᱟᱱ ᱜᱮ ᱱᱟᱯᱟᱭᱚᱜᱼᱟ᱾
ᱦᱩᱸ ᱛᱟᱨᱯᱚᱨᱮ ᱦᱮᱸ ᱱᱚᱣᱟ ᱠᱚᱜᱮ ᱠᱟᱱᱟ ᱢᱮᱱ ᱠᱟᱨᱚᱱ ᱫᱚ, ᱢᱩᱲᱦᱩᱫ ᱡᱟᱦᱟᱸ ᱠᱟᱨᱚᱱ ᱢᱮᱱᱟᱜᱼᱟ᱾ ᱦᱮᱸ ᱥᱮ
ᱦᱳᱭ
ᱛᱟᱨᱯᱚᱨᱮ ᱱᱤᱛᱚᱜ ᱚᱱᱮ ᱪᱟᱥ-ᱵᱟᱥ ᱨᱮᱱᱟᱜ ᱠᱟᱹᱴᱤᱡ ᱤᱧ ᱞᱟᱹᱭ ᱫᱟ ᱦᱮᱸᱻ
ᱦᱮᱸ ᱻ ᱦᱮᱸ
ᱮ ᱪᱟᱥ-ᱵᱟᱥ ᱨᱮ ᱞᱟᱦᱟ ᱛᱮᱵᱚᱱ ᱧᱮᱞ ᱫᱟᱲᱮᱭᱟᱜᱼᱟ ᱦᱮᱸᱥᱮ᱾ ᱩᱱᱟᱹᱜ ᱥᱟᱨ ᱨᱮᱱᱟᱜ ᱤᱭᱟᱹ ᱵᱮᱣᱦᱟᱨ ᱵᱟᱝ ᱦᱩᱭᱩᱼᱜ ᱠᱟᱱ ᱛᱟᱦᱮᱸᱫ
ᱦᱮᱸ
ᱱᱚᱣᱟ ᱪᱮᱫᱟᱜ ᱠᱚ ᱵᱮᱵᱚᱦᱟᱨ ᱫᱟ ᱥᱟᱨ ᱠᱚ ᱡᱟᱦᱱᱟᱼᱜ ᱮᱢ ᱞᱟᱹᱭ ᱫᱟ᱾
ᱥᱟᱨ ᱫᱚ ᱵᱮᱣᱦᱟᱨᱮᱜᱼᱟ ᱵᱟᱠᱚ ᱦᱩᱲᱳ ᱡᱮᱢᱚᱱ ᱵᱟᱠᱚ ᱛᱤᱸᱤᱡᱩᱭ ᱢᱟ? ᱵᱮᱹᱥ ᱞᱮᱠᱟ ᱦᱩᱲᱩ ᱦᱩᱭᱩᱜ ᱢᱟ ᱚᱱᱟ ᱠᱷᱟᱹᱛᱤᱨ ᱠᱚ ᱥᱟᱨᱟᱜ ᱠᱟᱱᱟ᱾
ᱦᱮᱸ ᱢᱮᱱᱠᱷᱟᱱ ᱞᱟᱦᱟ ᱛᱮᱫᱚ! ᱮ ᱡᱚᱠᱷᱚᱱ ᱥᱟᱨ ᱵᱟᱝ ᱛᱟᱦᱮᱸᱫ ᱠᱟᱱᱟ ᱩᱱ ᱠᱤ ᱦᱩᱲᱩ ᱵᱟᱝ ᱦᱩᱭᱩᱼᱜ ᱠᱟᱱ ᱛᱟᱦᱮᱸ?
ᱟᱸ ᱵᱟᱹᱧ ᱵᱟᱲᱟᱭᱼᱟ ᱛᱚ ᱚᱱᱟᱫᱚ ᱤᱧ ᱫᱚ
ᱚᱱᱟ ᱫᱚ ᱱᱚᱝᱠᱟ ᱜᱮ ᱠᱟᱱᱟ ᱤᱧᱟᱹᱜ ᱢᱚᱱᱮ ᱫᱚᱭ ᱞᱟᱹᱭ ᱫᱟ ᱪᱮᱫᱟᱜ ᱥᱮ ᱦᱩᱲᱩ ᱫᱚ ᱦᱳᱭᱳᱜ ᱠᱟᱱ ᱛᱟᱦᱮᱸᱡ ᱠᱤᱱᱛᱩ ᱩᱱᱟᱹᱜ ᱡᱟᱹᱥᱛᱤ ᱵᱟᱝ ᱦᱩᱭᱩᱜ ᱠᱟᱱ ᱛᱟᱦᱮᱸᱫ᱾ ᱢᱟᱱᱮ ᱡᱟᱹᱥᱛᱤ ᱦᱩᱲᱩ ᱦᱩᱭ ᱞᱟᱹᱜᱤᱫ ᱛᱮ! ᱛᱚ ᱮᱸ ᱮᱢᱟᱜ ᱟᱠᱚ ᱤᱧ ᱫᱚ ᱚᱱᱠᱟᱧ ᱢᱚᱱᱮᱭᱮᱫᱼᱟ ᱟᱨ ᱛᱤᱡᱩ ᱞᱟᱹᱜᱤᱫ ᱛᱮ ᱦᱚᱸ ᱠᱚ ᱮᱢᱟᱜ ᱜᱮᱭᱟ, ᱡᱟᱛᱮ ᱟᱞᱚ ᱠᱚ ᱛᱤᱡᱩᱭ ᱢᱟ᱾
ᱦᱳᱭ
ᱟᱹᱰᱤ ᱜᱟᱱ ᱟᱹᱨᱩ ᱯᱷᱮᱨᱟᱣ ᱦᱤᱡᱩᱜ ᱠᱟᱱᱟ ᱥᱮ᱾
ᱦᱳᱭ ᱥᱮᱫᱟᱭ ᱢᱟ ᱚᱱᱟ ᱠᱚᱼᱦᱚᱸ ᱵᱟᱝ ᱛᱟᱦᱮᱸ ᱠᱟᱱᱟ ᱚᱱᱟ ᱠᱷᱟᱹᱛᱤᱨ ᱩᱱᱠᱩ ᱫᱚ ᱵᱟᱠᱚ ᱵᱟᱲᱟᱭᱼᱟ᱾ ᱪᱮᱫ ᱞᱮᱠᱟ ᱦᱳᱲᱳ ᱠᱚ ᱪᱮᱫ ᱠᱷᱟᱹᱛᱤᱨ ᱛᱮ ᱦᱳᱲᱳ ᱠᱚ ᱰᱷᱮᱨᱚᱜᱼᱟ ᱪᱮᱫ ᱠᱚ ᱞᱟᱜᱟᱣ ᱞᱮᱠᱷᱟᱱ᱾ ᱟᱫᱚ ᱱᱮᱛᱟᱨ ᱫᱚ ᱩᱛᱱᱟᱹᱣ ᱤᱫᱤᱭᱱᱟ ᱚᱱᱟ ᱠᱷᱟᱹᱛᱤᱨ ᱟᱵᱚ ᱫᱚ ᱱᱮᱛᱟᱨ ᱫᱚ ᱥᱟᱨ ᱠᱚᱵᱚᱱ ᱞᱟᱜᱟᱣ-ᱟ᱾ ᱟᱨ ᱚᱱᱟ ᱛᱤᱡᱩ ᱠᱚ ᱜᱚᱡ ᱞᱟᱹᱜᱤᱫ ᱵᱤᱥ ᱠᱚᱼᱠᱚ ᱞᱟᱜᱟᱣᱼᱟ᱾
ᱦᱮᱸ ᱦᱚᱸᱜ ᱚᱱᱟ ᱠᱚᱼᱜᱮ ᱢᱟᱱᱮ ᱟᱹᱨᱩ ᱯᱷᱮᱨᱟᱣ ᱤᱫᱤᱜ ᱠᱟᱱᱟ ᱞᱟᱦᱟ ᱛᱮᱱᱟᱜ ᱪᱟᱥ-ᱵᱟᱥ ᱟᱨ ᱱᱤᱛᱚᱜ-ᱟᱜ ᱪᱟᱥ-ᱵᱟᱥ ᱨᱮ ᱩᱱᱫᱚ ᱵᱟᱝ ᱛᱟᱦᱮᱸᱜ ᱠᱟᱱᱟ ᱟᱫᱚ ᱪᱮᱫ ᱮ ᱞᱟᱜᱟᱣᱟᱜᱼᱟ᱾ ᱜᱩᱨᱤᱡ ᱠᱚ ᱮᱢᱟᱜ ᱠᱟᱱ ᱛᱟᱦᱮᱸᱫ ᱡᱳᱚᱭᱵᱚ ᱥᱟᱨ
ᱦᱳᱭ ᱡᱟᱦᱟᱸ ᱥᱟᱦᱟᱨ ᱢᱟᱸᱫᱮ ᱨᱮ ᱡᱟᱦᱟᱸ ᱠᱚᱵᱚᱱ ᱜᱤᱰᱤᱭᱼᱟ᱾ ᱚᱱᱟ ᱠᱚᱼᱠᱩ ᱤᱫᱤᱭᱮᱫ ᱛᱟᱦᱮᱸᱱᱟ ᱢᱟᱴᱷ ᱛᱮ
ᱦᱮᱸ᱾
ᱦᱳᱭ᱾
ᱟᱨ ᱮᱸᱜ, ᱟᱨ ᱦᱚᱲ ᱦᱚᱸ ᱡᱟᱹᱥᱛᱤ ᱥᱟᱸᱜᱮ ᱪᱟᱞᱟᱜ ᱠᱟᱱᱟ ᱠᱚ ᱛᱚ ᱟᱨ ᱟᱨᱡᱟᱣ ᱟᱱᱟᱡ ᱯᱟᱹᱛᱤ ᱠᱚᱢᱚᱜ ᱠᱟᱱᱟ ᱟᱫᱚ ᱱᱚᱣᱟ ᱠᱚᱦᱚᱸ ᱡᱟᱹᱥᱛᱤ ᱦᱳᱭᱳᱜ ᱢᱟ ᱱᱚᱣᱟ ᱠᱚᱫᱚ ᱱᱚᱣᱟ ᱦᱚᱸ ᱠᱟᱨᱚᱱ ᱠᱟᱱᱟ ᱥᱟᱨ ᱮᱢ ᱨᱮᱭᱟᱜ᱾
ᱦᱮᱸ ᱦᱮᱸ᱾
ᱠᱷᱟᱱ ᱡᱚᱢ ᱢᱟᱛᱚ ᱵᱟᱠᱚ ᱠᱩᱲᱟᱹᱜᱼᱟ ᱩᱱᱟᱹᱜ ᱜᱟᱱ ᱦᱚᱲ, ᱴᱷᱤᱠ ᱴᱷᱟᱠ ᱡᱩᱫᱤ ᱪᱟᱥ ᱜᱮ ᱵᱟᱝ ᱦᱩᱭᱩᱜᱼᱟ᱾
ᱦᱳᱭ᱾